ᱦᱮᱞᱳ
ᱦᱮᱸ ᱨᱚᱲ ᱢᱮ
ᱦᱳᱭ ᱨᱚᱲ ᱟᱸᱡᱚᱢᱚᱜ ᱠᱟᱱ ᱛᱟᱹᱞᱤᱧ ᱜᱮᱭᱟ ᱥᱮ
ᱦᱮᱸ ᱟᱸᱡᱚᱢ ᱜᱮ
ᱦᱚᱭ ᱦᱚᱭ ᱡᱚᱦᱟᱨ ᱡᱚᱦᱟᱨ
ᱡᱚᱦᱟᱨ ᱜᱤ
ᱦᱳᱭ ᱪᱮᱫ ᱵᱤᱱ ᱪᱤᱠᱟᱹᱭᱮᱫ ᱠᱟᱱᱟ ᱱᱤᱭᱟᱹ ᱵᱮᱲᱟ ᱫᱚ ᱜᱚᱝ
ᱪᱮᱠᱟ ᱦᱚᱸ ᱵᱟᱝ ᱟᱞᱮᱥᱮᱫ ᱫᱟᱜ ᱮᱫᱟᱭ ᱥᱳ ᱠᱟᱹᱢᱤ ᱵᱟᱝᱜᱮ ᱦᱩᱭᱩᱜ ᱠᱟᱱᱟ ᱚᱱᱟᱛᱮ ᱜᱤᱛᱤᱡ ᱵᱟᱲᱟᱣ ᱠᱟᱱᱟ
ᱳ ᱟᱪᱪᱷᱟ
ᱟᱨ ᱟᱢ?
ᱦᱚᱸ ᱟᱹᱞᱤᱧ ᱢᱟ ᱱᱤᱛᱚᱜ ᱫᱚ ᱪᱮᱫ ᱦᱚᱸ ᱵᱟᱝᱞᱤᱧ ᱪᱤᱠᱟᱭᱮᱫ ᱛᱮᱞᱤᱧ ᱫᱩᱲᱩᱵ ᱵᱟᱲᱟ ᱟᱠᱟᱱᱟ ᱦᱟᱸᱜ᱾ ᱦᱳᱭ,
ᱟᱪ ᱟ ᱟᱯᱮ ᱥᱮᱫ ᱫᱚ ᱦᱩᱲᱩ ᱠᱚᱫᱚ ᱵᱟᱯᱮ ᱨᱚᱦᱚᱭ ᱛᱮ?
ᱦᱩᱲᱩ ᱢᱟᱦᱟᱸ ᱞᱮ ᱨᱚᱦᱚᱭ ᱜᱮᱭᱟ, ᱟᱫᱚ ᱱᱚᱝᱠᱟ ᱞᱮᱠᱟᱛᱮ ᱦᱮᱸ ᱱᱚᱣᱟ ᱫᱟᱜ ᱡᱟᱹᱲᱤ ᱵᱟᱝ ᱠᱷᱟᱹᱛᱤᱨ ᱟᱨᱠᱤ ᱟᱹᱣᱨᱤᱞᱮ ᱮᱦᱚᱵᱟ᱾
ᱟᱯᱮᱥᱮᱜ ᱵᱟᱭ ᱫᱟᱜ ᱫᱟ?
ᱵᱟ ᱵᱟ ᱚᱝᱠᱟ ᱫᱚ ᱦᱟᱸᱜ ᱵᱟᱭ ᱫᱟᱜ ᱫᱟ ᱵᱟᱨ-ᱯᱮ ᱫᱤᱱ ᱢᱟᱲᱟᱝ ᱮ ᱡᱟᱹᱯᱩᱫ ᱵᱟᱲᱟ ᱠᱮᱜ-ᱟᱭ ᱟᱫᱚ ᱡᱟᱹᱯᱼᱼ ᱞᱮᱠᱟ ᱛᱮᱢᱟ ᱠᱷᱮᱛ ᱠᱚᱢᱟ ᱦᱟᱸᱜ ᱵᱟᱭ ᱫᱟᱜᱚᱜ ᱠᱟᱱ ᱛᱮ?
ᱟᱪᱪᱷᱟ᱾ ᱟᱞᱮᱥᱮᱫ ᱫᱚᱭ ᱫᱟᱜ ᱮ ᱠᱟᱱ ᱜᱮᱭᱟ ᱛᱚ ᱫᱟᱜ ᱫᱚ ᱢᱟᱱᱮ ᱰᱷᱤᱨ ᱠᱟᱱᱟ ᱟᱞᱮ ᱥᱮᱜ, ᱥᱳ ᱚᱱᱟᱛᱮ ᱢᱟᱱᱮ ᱚ ᱠᱚᱭ ᱫᱤᱱ ᱵᱟᱭ ᱫᱟᱜ ᱞᱮᱠᱟᱡ ᱛᱷᱚᱲᱟ ᱢᱟᱱᱮ ᱢᱚᱸᱡᱽ ᱦᱩᱭ ᱠᱚᱜᱼᱟ᱾
ᱪᱮᱫ ᱞᱮᱠᱟ ᱪᱚ?
ᱦᱚ ᱢᱟᱱᱮ ᱱᱮᱴᱣᱟᱨᱠ ᱛᱷᱚᱲᱟ
ᱞᱮᱰᱣᱟᱨᱠ
ᱦᱮᱸ ᱢᱟᱱᱮ ᱠᱤᱪᱷᱩ ᱜᱟᱱ ᱵᱟᱝ ᱵᱩᱡᱷᱟᱹᱜ ᱠᱷᱚᱡᱚᱜ ᱠᱟᱱᱟ ᱛᱷᱚᱲᱟ᱾
ᱦᱩᱸ ᱪᱮᱫ ᱪᱚᱝ ᱢᱟᱱᱮ ᱵᱟᱹᱧ ᱵᱩᱡᱷᱟᱹᱣ ᱫᱟᱲᱮᱭᱟᱜ ᱠᱟᱱᱟ᱾
ᱦᱮᱞᱳ!
ᱦᱸᱮ ᱱᱤᱛ ᱨᱚᱲ ᱢᱮ᱾
ᱚᱻ ᱞᱟᱹᱭᱞᱤᱧ ᱠᱟᱹᱴᱤᱡ ᱱᱮ ᱱᱮᱴᱣᱟᱨᱠ ᱫᱚ ᱠᱟᱹᱴᱤᱡ ᱰᱤᱥᱴᱟᱵ ᱜᱚᱫ ᱜᱮᱭᱟ ᱟᱛᱳ ᱫᱤᱥᱚᱢ ᱨᱮᱱᱟᱜ ᱵᱮᱯᱟᱨ ᱥᱮ ᱟᱫᱚ ᱚᱠᱟ ᱠᱟᱛᱮ ᱦᱟᱸᱜ ᱟᱹᱰᱤ ᱴᱟᱣᱟᱨ ᱠᱚᱫᱚ ᱦᱟᱸᱜ ᱮ ᱯᱨᱚᱵᱽᱞᱚᱢ ᱜᱚᱫ ᱜᱮᱭᱟ ᱦᱟᱸᱜ᱾
ᱟᱪᱪᱷᱟ ᱴᱷᱤᱠ ᱜᱮᱭᱟ ᱚᱱᱟ ᱠᱚᱫᱚ᱾ ᱛᱚ ᱟᱯᱮ ᱫᱚ ᱢᱟᱱᱮ ᱨᱚᱦᱚᱭ ᱠᱚᱫᱚ ᱞᱮᱴ ᱜᱮᱭᱟ ᱢᱟᱱᱮ ᱱᱮᱠᱥᱴ ᱢᱟᱱᱛᱷ ᱥᱮᱜ ᱥᱮᱡ?
ᱦᱳᱭ ᱦᱳᱭ, ᱮᱸ ᱱᱚᱣᱟ ᱛᱟᱭᱚᱢ ᱪᱟᱸᱫᱚ ᱠᱚᱛᱼᱼ ᱛᱮ ᱡᱩᱫᱤ ᱦᱟᱸᱜ ᱡᱟᱹᱲᱤᱭ ᱠᱷᱟᱱ ᱫᱚ ᱦᱟᱸᱜ ᱦᱳᱭ ᱜᱚᱫᱚᱜᱼᱟ, ᱟᱨ ᱵᱟᱠᱷᱟᱱ ᱫᱚ ᱦᱟᱸᱜ ᱚᱠᱚᱭ ᱮᱸ ᱚᱱᱠᱟ ᱫᱚ ᱦᱟᱸᱜ ᱵᱟᱭ ᱫᱟᱜ ᱟᱠᱟᱫᱟ ᱡᱮ ᱨᱚᱦᱚᱭ ᱞᱮᱠᱟ ᱟᱫᱚ ᱱᱤᱛᱚᱜ ᱫᱚ ᱦᱟᱸᱜ, ᱢᱟᱱᱮ ᱡᱟᱦᱟᱸᱭ ᱠᱚᱣᱟᱜ ᱚᱱᱠᱟᱱ ᱡᱟᱭᱜᱟ ᱠᱚᱨᱮ ᱢᱮᱱᱟᱜ ᱟᱠᱟᱫᱟ ᱡᱟᱦᱟᱸ ᱫᱚ ᱢᱟᱱᱮ ᱟᱹᱰᱤ ᱦᱮᱢᱟᱞ ᱡᱟᱭᱜᱟ᱾
ᱦᱮᱸ᱾
ᱦᱳᱭ ᱚᱱᱟ ᱠᱚᱨᱮ ᱫᱚ ᱦᱟᱸᱜ ᱫᱟᱜ ᱠᱟᱱᱟ᱾ ᱠᱤᱱᱛᱩ ᱚᱱᱟ ᱜᱷᱩᱴᱩ ᱥᱟᱸᱦᱮᱡ ᱦᱟᱸᱜ ᱚᱱᱟ ᱠᱚᱨᱮ ᱫᱚ ᱦᱟᱸᱜ ᱵᱟᱭ ᱫᱟᱜ
ᱟᱪᱪᱷᱟ᱾ ᱛᱚ ᱟᱢ ᱟᱯᱮ ᱥᱮᱫ ᱫᱚ ᱵᱟ ᱵᱟ ᱪᱮᱫ ᱠᱚ ᱢᱮᱱᱟ ᱟᱢ ᱰᱨᱮᱱ, ᱜᱟᱰᱟ, ᱱᱚᱣᱟ ᱠᱚᱨᱮᱱᱟᱜ ᱥᱩᱵᱤᱫᱷᱟ ᱫᱚ ᱵᱟᱹᱱᱩᱜ ᱛᱮ?
ᱵᱟᱸ ᱵᱟᱹᱱᱩᱜ ᱠᱟᱫᱟ ᱦᱟᱸᱜ ᱠᱮᱱᱮᱞ ᱜᱟᱰᱟ ᱵᱟᱹᱱᱩᱜ ᱠᱟᱫᱟ ᱟᱨ ᱥᱮᱞᱳ ᱥᱮ ᱱᱚᱣᱟ ᱢᱤᱱᱤᱝ ᱵᱚᱱ ᱢᱮᱼᱼ ᱢᱮᱛᱟᱜ ᱠᱟᱱᱟ ᱱᱚᱣᱟ ᱦᱚᱸ ᱵᱟᱹᱱᱩᱜ ᱟᱠᱟᱫᱟ ᱟᱫᱚ ᱚᱱᱟ ᱞᱮᱠᱟ ᱛᱮ ᱦᱟᱸᱜ ᱵᱟᱝ ᱦᱟᱸᱜ ᱜᱮ ᱾
ᱟᱪᱪᱷᱟ᱾ ᱚᱱᱟ ᱠᱷᱟᱹᱛᱤᱨ᱾ ᱢᱟᱱᱮ ᱟᱞᱮ ᱥᱮᱫ ᱫᱚ ᱱᱚᱝᱠᱟ ᱦᱩᱭᱩᱜ ᱟᱥᱮ ᱢᱟᱱᱮ ᱚᱠᱟ ᱵᱚᱪᱷᱚᱨ ᱟᱢ ᱢᱟᱱᱮ ᱫᱟᱜ ᱮᱸ ᱪᱮᱫ ᱠᱚ ᱢᱮᱱᱟ ᱟᱹᱰᱤ ᱞᱮᱴ ᱜᱮ ᱫᱟᱜᱟ, ᱛᱚ ᱚᱱᱟ ᱵᱚᱪᱷᱚᱨ ᱫᱚᱞᱮ ᱱᱚᱝᱠᱟᱭᱟ ᱡᱮ ᱟᱞᱮ ᱢᱮᱥ ᱤᱱ ᱛᱮ ᱵᱟᱠᱷᱟᱡ ᱰᱨᱮᱱ ᱛᱮ ᱥᱩᱵᱤᱫᱷᱟ ᱥᱩᱵᱤᱫᱷᱟ ᱚᱠᱚᱭ ᱰᱨᱮᱱ ᱫᱟᱜ ᱠᱚ ᱧᱟᱢᱟ ᱾ ᱛᱚ ᱩᱱᱠᱩ ᱚᱱᱟᱛᱮ ᱫᱚ ᱢᱮᱥᱤᱱ ᱞᱟᱜᱟᱣ ᱠᱟᱛᱮᱫ ᱠᱚ ᱨᱚᱦᱚᱭᱟ ᱾ ᱛᱚ ᱟᱯᱮ ᱥᱮᱫ ᱢᱟ ᱚᱱᱟ ᱞᱮᱠᱟ ᱦᱚᱸ ᱵᱟᱹᱱᱩᱜᱼᱟ ᱾
ᱵᱟᱹᱱᱩᱜ
ᱟᱹᱰᱤ ᱯᱨᱳᱵᱞᱮᱢ ᱵᱟᱝᱜᱮ ᱚᱱᱠᱟ ᱫᱚ ᱾
ᱦᱳᱭ ᱫᱟᱜ ᱨᱮᱱᱟᱜ ᱫᱚ ᱦᱟᱸᱜ ᱠᱟᱹᱴᱤᱡ ᱯᱨᱚᱵᱞᱮᱢ ᱮᱠᱷᱚᱱ ᱫᱚ ᱦᱩᱭᱩᱜ ᱠᱟᱱ ᱜᱮᱭᱟ ᱾
ᱦᱩᱸ, ᱛᱚ ᱟᱯᱮ ᱥᱮᱫ ᱢᱟᱱᱮ ᱫᱟᱜ ᱡᱮᱥᱮ ᱠᱤ ᱟᱹᱰᱤ ᱤᱭᱟᱹ ᱜᱮᱭᱟ ᱯᱨᱵᱞᱮᱢ ᱜᱮᱭᱟ ᱥᱳ ᱟᱢ ᱮᱴᱟᱜ ᱪᱟᱥ ᱠᱩ ᱵᱟᱯᱮ ᱨᱚᱦᱚᱭ ᱜᱮᱭᱟ? ᱥᱮ ᱵᱟᱯᱮ ᱮᱨ
ᱵᱟ ᱵᱟ ᱮᱴᱟᱜ ᱠᱚᱫᱚ ᱵᱟᱞᱮ ᱨᱚᱦᱚᱭ ᱜᱮᱭᱟ ᱦᱩᱲᱩ ᱜᱮᱞᱮ ᱨᱚᱦᱚᱭ ᱜᱮᱭᱟ ᱟᱨ ᱚᱱᱟ ᱚᱲᱟᱜ ᱠᱚᱨᱮ ᱩᱛᱩ ᱡᱚᱢ ᱞᱮᱠᱟ ᱥᱚᱵᱽᱡᱤ ᱫᱚ ᱦᱟᱸᱜ ᱵᱟᱲᱜᱮ ᱠᱚᱨᱮ ᱜᱮ ᱟᱞᱮ ᱡᱟᱦᱟᱸ ᱫᱚ ᱠᱩᱧ ᱰᱟᱹᱰᱤ ᱠᱚ ᱢᱮᱱᱟᱜ ᱟᱠᱟᱫ ᱛᱟᱵᱚᱱ ᱜᱮᱭᱟ ᱠᱚᱞ ᱠᱚ ᱡᱟᱦᱟᱸ ᱫᱚ ᱥᱚᱨᱠᱟᱨ ᱠᱚᱨᱮ ᱠᱷᱚᱱ ᱠᱚ ᱮᱢ ᱠᱟᱱᱟ, ᱟᱫᱚ ᱚᱱᱟ ᱠᱚᱨᱮᱱᱟᱜ ᱫᱩᱞ ᱫᱟᱜ ᱠᱚᱛᱮ ᱜᱮ ᱦᱟᱸᱜ ᱞᱮ ᱟᱨᱡᱟᱣ ᱚᱲᱟᱜ ᱡᱚᱢ ᱞᱮᱠᱟ ᱚᱱᱟ ᱫᱚ ᱵᱟᱡᱟᱨ ᱠᱚᱛᱮ ᱤᱫᱤ ᱞᱮᱠᱟ ᱫᱚ ᱵᱟᱝ ᱚᱲᱟᱜ ᱨᱮ ᱡᱚᱢ ᱞᱮ ᱞᱮᱠᱟᱜᱮ ᱞᱮ ᱨᱚᱦᱚᱭ ᱜᱮᱭᱟ ᱟᱨᱠᱤ ᱾
ᱟᱪᱪᱷᱟ ᱾
ᱟᱨ ᱵᱟᱡᱟᱨ ᱛᱮ ᱤᱫᱤ ᱞᱮᱠᱟ ᱦᱚᱸ ᱩᱱᱟᱹᱜ ᱦᱚᱸ ᱵᱟᱭ ᱦᱳᱭᱳᱜᱼᱟ ᱾
ᱩᱸ ᱾ ᱦᱩᱸ ᱾ ᱟᱞᱮ ᱥᱮᱫ ᱫᱚ ᱢᱟᱱᱮ ᱡᱟᱦᱟᱸ ᱱᱟᱜ ᱜᱮ ᱟᱢᱮᱢ ᱪᱟᱥᱟ ᱥᱮᱢ ᱟᱵᱟᱫᱟ ᱡᱚᱫᱤ ᱟᱢ ᱥᱚᱢᱚᱭ ᱢᱚᱛᱚ ᱡᱚᱛᱚ ᱢᱟᱱᱮᱢ ᱵᱮᱵᱚᱦᱟᱨ ᱫᱟᱲᱮᱭᱟᱜᱼᱟ ᱥᱮᱠᱤ ᱨᱟᱱ ᱥᱚᱢᱚᱭ ᱨᱮᱢ ᱮᱢ ᱠᱮᱫᱟ ᱫᱟᱜ ᱥᱚᱢᱚᱭ ᱨᱮᱢ ᱮᱢ ᱠᱮᱫᱟ ᱛᱚ ᱡᱟᱦᱟᱸᱱᱟᱜ ᱜᱮ ᱢᱟᱱᱮ ᱟᱹᱰᱤ ᱢᱚᱸᱡᱽ ᱦᱩᱭᱩᱜᱼᱟ ᱟᱨᱠᱤ ᱾
ᱫᱟᱜ ᱨᱮᱱᱟᱜ ᱮᱴᱠᱮᱴᱚᱬᱮ ᱠᱚ ᱵᱟᱭ ᱛᱟᱦᱮᱸ ᱞᱮᱱᱠᱷᱟᱱ ᱢᱟ ᱟᱹᱰᱤ ᱢᱚᱸᱡᱽ ᱜᱮ ᱦᱟᱸᱜ ᱦᱩᱭ ᱜᱚᱫᱚᱜ ᱾ ᱟᱫᱚ ᱟᱞᱮ ᱥᱮᱱ ᱫᱚ ᱦᱟᱸᱜ ᱫᱟᱜ ᱨᱮᱱᱟᱜ ᱮᱴᱠᱮᱴᱚᱬᱮ ᱠᱷᱛᱤᱨ ᱛᱮ ᱥᱟᱦᱚᱸᱥ ᱠᱟᱛᱮ ᱨᱮᱦᱚᱸ ᱪᱟᱹᱥᱤ ᱵᱟᱝ ᱠᱚ ᱨᱚᱦᱚᱭ ᱞᱟᱹᱜᱤᱫᱚᱜᱼᱟ, ᱦᱚᱸᱜᱼᱚᱭ
ᱦᱩᱸ ᱾ ᱦᱩᱸ ᱾ ᱟᱨ ᱦᱟᱱᱛᱮ ᱪᱮᱫ ᱠᱚ ᱢᱮᱛᱟᱜᱼᱟ ᱨᱮᱭᱟᱲ ᱫᱤᱱ ᱨᱮ ᱟᱜ ᱩᱱᱤ ᱠᱚᱠᱚ ᱨᱚᱦᱚᱭ ᱵᱟᱲᱟᱭᱟ ᱥᱮ ᱟᱨ ᱮᱴᱟᱜ ᱪᱟᱥ ᱟᱵᱟᱫ ᱠᱚᱠᱚ ᱤᱭᱟᱹᱭᱟ ᱛᱚ ᱚᱱᱟ ᱠᱚᱦᱚᱸ ᱟᱯᱮᱥᱮᱫ ᱫᱚ ᱵᱟᱝᱼᱜᱮ ᱦᱩᱭᱩᱜᱼᱟ ᱥᱮ
ᱵᱟ ᱵᱟ ᱵᱟᱝ ᱜᱮ ᱦᱩᱭᱩᱜᱼᱟ
ᱳ ᱟᱪᱪᱷᱟ ᱛᱚᱵᱮ ᱢᱟ ᱟᱹᱰᱤ ᱯᱨᱚᱵᱞᱮᱢ ᱟᱫᱚ ᱟᱯᱮᱥᱮᱫ ᱫᱚ ᱚᱱᱟ ᱠᱚᱫᱚ ᱡᱮᱥᱮ ᱠᱤ ᱟᱞᱮᱥᱮᱫ ᱢᱟᱱᱮ ᱟᱢ ᱚᱱᱠᱟ ᱥᱟᱵ ᱠᱟᱜ ᱢᱮ ᱮᱸᱰᱮ ᱵᱟᱲᱜᱮ ᱠᱚ ᱛᱟᱦᱮᱸᱱᱟ ᱡᱚᱢᱤ ᱢᱟᱱᱮ ᱛᱚ ᱚᱱᱛᱮ ᱨᱮ ᱟᱸ ᱥᱚᱨᱠ ᱠᱟᱨ ᱠᱷᱚᱡ ᱢᱟᱱᱮ ᱠᱚ ᱮᱢᱚᱜᱼᱟ ᱞᱟᱹᱴᱩ ᱞᱟᱹᱴᱩ ᱠᱩᱧ ᱠᱚ ᱮᱢᱚᱜᱼᱟ ᱟᱸ ᱛᱚ ᱢᱟᱱᱮ ᱟᱢ ᱮᱯᱞᱟᱭ ᱡᱟᱹᱨᱩᱲᱢᱟ ᱡᱮ ᱤᱧ ᱱᱤᱱᱟᱹᱜ ᱦᱚᱲ ᱟᱞᱮ ᱫᱚᱥᱴᱤ ᱚᱲᱟᱜ ᱥᱮ ᱯᱟᱸᱪᱴᱤ ᱚᱲᱟᱜ ᱢᱤᱞᱟᱹᱣ ᱛᱮ ᱢᱤᱫᱴᱮᱜ ᱢᱟᱱᱮ ᱮᱯᱞᱤᱠᱮᱥᱚᱱ ᱯᱷᱚᱨᱢ ᱢᱟᱱᱮ ᱥᱟᱵᱢᱤᱴ ᱚᱧᱪᱚᱞ ᱨᱮ ᱥᱟᱢᱤᱴᱟ ᱡᱮ ᱟᱞᱮ ᱢᱟᱱᱮ ᱞᱟᱹᱴᱩ ᱠᱩᱧ ᱡᱟᱹᱨᱩᱲ ᱟᱞᱮ ᱠᱟᱱᱟ ᱪᱟᱥᱟᱵᱟᱥᱟ ᱡᱟᱹᱨᱩᱲ ᱢᱟᱱᱮ ᱞᱟᱹᱜᱤᱫ ᱛᱮ ᱛᱚ ᱚᱱᱠᱟ ᱮᱠ ᱰᱮᱲ ᱢᱟᱥ ᱯᱚᱨ ᱢᱟᱱᱮ ᱡᱚᱫᱤ ᱡᱟᱦᱟᱸᱱᱟᱜ ᱯᱨᱚᱵᱞᱮᱢ ᱢᱟᱱᱮ ᱵᱟᱝ ᱦᱩᱭ ᱞᱱᱠᱷᱟᱡ ᱛᱚ ᱩᱸᱦᱩᱸᱜ ᱟᱹᱰᱤ ᱩᱥᱟᱹᱨᱟ ᱜᱮ ᱢᱟᱱᱮ ᱟ ᱚᱱᱟ ᱠᱟᱹᱢᱤ ᱦᱩᱭᱩᱜᱼᱟ ᱟᱨ ᱠᱚ ᱟᱹᱜᱩ ᱥᱮᱴᱮᱨ ᱦᱚᱴᱚ ᱠᱟᱜᱼᱟ ᱟᱨ ᱥᱮ ᱚᱱᱟ ᱫᱚ ᱛᱟᱭᱱᱚᱢ ᱛᱮ ᱟᱢᱻ᱾ ᱢᱟᱱᱮ ᱱᱤᱡᱮᱨ ᱛᱮᱜᱮ ᱟᱨᱠᱤ ᱠᱤᱪᱷᱩ ᱜᱟᱱ ᱯᱚᱭᱥᱟ ᱩᱴᱷᱟᱹᱣ ᱢᱮ, ᱛᱤᱱᱟᱹᱜ ᱦᱚᱲ ᱛᱮᱢ ᱵᱮᱱᱟᱣ ᱦᱚᱪᱚᱭᱫᱟ ᱛᱚ ᱚᱱᱟ ᱞᱟ ᱦᱚᱪᱚᱭ ᱢᱮ ᱟᱨ ᱚᱱᱟ ᱵᱟᱹᱭᱥᱟᱹᱣ ᱢᱮ, ᱛᱟᱭᱱᱚᱢ ᱛᱮ ᱚᱱᱟ ᱢᱤᱫ ᱵᱟᱨ ᱪᱟᱸᱫᱳ ᱛᱟᱭᱱᱚᱢ ᱮᱠᱟᱣᱩᱱᱴ ᱨᱮ ᱯᱚᱭᱥᱟ ᱵᱚᱞᱚᱜᱼᱟ ᱟᱨᱠᱤ᱾ ᱠᱤ ᱚᱱᱟ ᱨᱮᱭᱟᱜ᱾
ᱚ ᱟᱪᱪᱷᱟ
ᱛᱚ ᱚᱱᱠᱟ ᱟᱯᱮ ᱥᱮᱫ ᱫᱚ ᱚᱱᱠᱟ ᱵᱟᱹᱱᱩᱜᱼᱟ?
ᱠᱩᱧ ᱠᱚ ᱫᱚ ᱦᱟᱸᱜ ᱚᱸ ᱛᱚ ᱵᱟᱹᱱᱩᱜ ᱟᱠᱟᱫᱟ᱾ ᱮᱸ ᱠᱩᱧ ᱠᱚᱢᱟ ᱚᱱᱠᱟ ᱫᱚ ᱵᱟᱝ ᱧᱮᱞ ᱧᱟᱢ ᱟᱠᱟᱱᱟ ᱟᱞᱮ ᱱᱚᱣᱟ ᱴᱚᱴᱷᱟ ᱠᱚᱨᱮ ᱫᱚ᱾ ᱟᱞᱮ ᱟᱛᱳ ᱢᱚᱛᱚ ᱫᱚ ᱵᱟᱝ, ᱱᱚᱣᱟ ᱟᱞᱮ ᱚᱧᱪᱚᱞ ᱥᱮ ᱟᱞᱮ ᱴᱚᱴᱷᱟ ᱱᱚᱣᱟ ᱠᱚᱨᱮ ᱫᱚ ᱦᱟᱸᱜ ᱵᱟᱝ ᱞᱮ ᱧᱮᱞ ᱧᱟᱢ ᱠᱟᱜᱼᱟ ᱠᱩᱧ ᱫᱚ᱾ ᱠᱩᱧ ᱠᱚᱫᱚ ᱦᱟᱸᱜ ᱡᱟᱦᱟᱸ ᱠᱚ ᱢᱮᱱᱟᱜ ᱟᱠᱟᱫᱟ ᱚᱱᱟ ᱠᱚᱫᱚ ᱦᱟᱸᱜ ᱢᱟᱱᱮ ᱟᱠᱚ ᱱᱤᱡᱮᱨᱟᱜ ᱠᱩᱧ ᱠᱟᱱ ᱜᱮᱭᱟ, ᱢᱟᱱᱮ ᱯᱟᱨᱥᱚᱱᱟᱞ᱾ ᱚᱝᱠᱟ ᱧᱮᱞ ᱦᱩᱭ ᱠᱟᱱᱟ ᱟᱨ ᱡᱟᱦᱟᱸ ᱵᱤᱱ ᱞᱟᱹᱭ ᱠᱮᱫ ᱢᱟ ᱞᱟᱹᱴᱩ ᱞᱟᱹᱴᱩ ᱠᱩᱧ ᱚᱱᱟ ᱠᱚᱫᱚ ᱦᱟᱸᱜ ᱵᱟᱝ ᱧᱮᱞ ᱦᱩᱭ ᱠᱟᱱᱟ ᱟᱨ ᱥᱚᱨᱠᱟᱨ ᱠᱚᱨᱮ ᱠᱷᱚᱱ ᱥᱮ ᱯᱚᱧᱪᱟᱭᱮᱛ ᱠᱚᱨᱮ ᱠᱷᱚᱱ ᱫᱚ ᱱᱚᱣᱟ ᱮᱯᱞᱤᱠᱮᱥᱮᱱ ᱵᱳᱞᱛᱮ ᱫᱚ ᱱᱚᱣᱟ ᱠᱚᱞ ᱠᱚᱨᱮᱱᱟᱜ ᱜᱮᱞᱮ ᱡᱚᱢᱟ ᱵᱟᱲᱟᱭ ᱜᱮᱭᱟ᱾ ᱟᱨ ᱠᱚᱞ ᱠᱚᱫᱚ ᱦᱟᱸᱜ ᱠᱚ ᱮᱢ ᱵᱟᱲᱟ ᱟᱠᱣᱟᱫ ᱞᱮᱜᱮᱭᱟ᱾ ᱟᱨ ᱪᱟᱥ ᱟᱵᱟᱫ ᱞᱟᱹᱜᱤᱫ ᱫᱚ ᱦᱟᱸᱜ ᱵᱟᱨᱤᱜ ᱮᱯᱞᱟᱭ ᱵᱟᱲᱟ ᱠᱟᱜ-ᱟ ᱠᱚ ᱥᱮ ᱵᱟᱝ ᱠᱤᱱᱛᱩ ᱮᱸ ᱵᱟᱝ ᱧᱮᱞ ᱟᱠᱟᱱᱟ
ᱟᱪᱪᱷᱟ ᱛᱚ ᱚᱱᱟ ᱠᱚᱞ ᱡᱮ ᱛᱟᱦᱮᱱᱟ ᱠᱚᱞ ᱠᱷᱚᱡ ᱦᱚᱪᱚ ᱢᱮᱥᱤᱱ ᱛᱮ ᱢᱟᱱᱮ ᱫᱟᱜ ᱳ ᱳᱰᱳᱜᱳᱜ ᱜᱮᱭᱟ, ᱢᱟᱱᱮ ᱠᱚᱞ ᱵᱳᱨᱤᱝ ᱮᱢ ᱵᱟᱹᱭᱥᱟᱹᱣ ᱦᱚᱪᱚᱭᱟ ᱥᱚ ᱚᱸᱰᱮ ᱠᱷᱚᱱ ᱤᱱᱟᱹ ᱛᱟᱭᱱᱚᱢ, ᱟᱞᱮᱥᱮᱫ ᱱᱤᱛᱚᱜ ᱢᱟ ᱢᱟᱱᱮ ᱯᱩᱨᱟ ᱤᱭᱟᱹ ᱪᱟᱵᱟᱭ ᱱᱟ᱾ ᱡᱮ ᱠᱟᱨᱮᱱᱴ ᱨᱮᱭᱟᱜ ᱠᱚᱢ ᱫᱚ ᱟᱹᱰᱤ ᱠᱚᱢ ᱜᱮ ᱤᱭᱩᱥ ᱦᱩᱭᱩᱜ ᱠᱟᱱᱟ ᱢᱟᱱᱮ ᱟᱸᱻ ᱢ ᱪᱮᱫ ᱠᱚ ᱢᱮᱛᱟᱜᱼᱟ, ᱥᱳᱞᱟᱨ ᱥᱤᱥᱴᱟᱢ ᱠᱟᱫᱟ ᱠᱚ᱾
ᱳ ᱟᱪᱪᱷᱟ ᱟᱪᱪᱷᱟ᱾
ᱥᱚᱨᱠᱟᱨ ᱠᱷᱚᱡ ᱠᱚ ᱮᱢ ᱟᱠᱟᱱᱟ᱾ ᱢᱟᱱᱮ ᱢᱮᱥᱤᱱ ᱢᱮᱱᱟᱜᱼᱟ ᱚᱱᱟ ᱥᱳᱞᱟᱨ ᱛᱮ ᱪᱟᱞᱟᱜᱼᱟ᱾ ᱛᱚ ᱥᱤᱛᱩᱝ ᱛᱟᱦᱮᱱ ᱠᱷᱟᱱ ᱪᱟᱞᱟᱜᱼᱟ, ᱥᱤᱛᱩᱝ ᱵᱟᱝ ᱛᱟᱦᱮᱱ ᱠᱷᱟᱱ ᱫᱚ ᱵᱟᱝ ᱜᱮ ᱪᱟᱞᱟᱜ ᱟᱨ᱾
ᱵᱟᱝ ᱪᱟᱞᱟᱜᱼᱟ ᱦᱳᱭ᱾
ᱚᱱᱟ ᱚᱱᱟ ᱥᱤᱥᱴᱟᱢ᱾ ᱛᱚ ᱚᱱᱟ ᱦᱚᱸ ᱟᱹᱰᱤ ᱥᱟᱺᱜᱤᱧ ᱥᱟᱺᱜᱤᱧ ᱪᱟᱞᱟᱣ ᱟᱠᱟᱱᱟ, ᱥᱟᱵ ᱠᱟᱜ ᱢᱮ ᱟᱢ ᱢᱤᱫ ᱠᱤᱞᱳᱢᱤᱴᱟᱨ ᱮᱸ ᱜᱟᱱ ᱵᱷᱤᱛᱨᱤ ᱨᱮ ᱛᱤᱱᱟᱹᱜ ᱢᱟᱱᱮ ᱟᱸ ᱡᱚᱢᱤ ᱢᱟᱱᱮ ᱵᱟᱹᱭᱦᱟᱹᱲ ᱠᱚ ᱢᱮᱱᱟᱜᱼᱟ ᱛᱚ ᱫᱟᱜ ᱨᱮᱭᱟᱜ ᱡᱟᱦᱟᱱ ᱯᱨᱚᱵᱞᱮᱢ ᱵᱟᱝ ᱜᱮ ᱦᱳᱭᱳᱜᱼᱟ᱾ ᱢᱟᱱᱮ ᱚᱱᱟ ᱯᱟᱭᱤᱯ ᱜᱚᱴᱟᱠᱩ ᱟᱹᱣᱞᱟᱹᱣ ᱠᱟᱫᱟ ᱢᱟᱱᱮ ᱚᱛ ᱵᱷᱤᱛ ᱛᱨᱤ ᱵᱷᱤᱛᱨᱤ ᱛᱮ᱾
ᱦᱳᱭ᱾
ᱚ ᱢᱟᱱᱮ ᱟᱢ ᱫᱟᱜ ᱡᱟᱹᱨᱩᱲᱟᱢ ᱠᱟᱱᱟ ᱚᱸᱰᱮᱱᱟᱜ ᱢᱤᱫᱴᱮᱱ ᱯᱚᱭᱮᱱᱴ ᱛᱟᱦᱮᱱᱟ ᱚᱱᱟᱢ ᱳᱯᱮᱱᱟ ᱟᱨ ᱚᱠᱟ ᱠᱩ ᱵᱟᱝ ᱡᱟᱹᱨᱩᱲ ᱚᱱᱟ ᱫᱚ ᱢᱟᱱᱮ ᱵᱚᱱᱫᱚ ᱜᱮ ᱛᱟᱦᱮᱱᱟ᱾
ᱵᱚᱱᱫᱚ ᱜᱮ ᱛᱟᱦᱮᱱᱟ ᱵᱟᱝ᱾
ᱦᱮᱸ, ᱚ ᱚᱱᱟ ᱥᱤᱥᱴᱟᱢ ᱢᱮᱱᱟᱜᱼᱟ, ᱛᱚ ᱚᱱᱟ ᱫᱚ ᱦᱚᱜᱼᱚᱭ ᱦᱩᱭ ᱠᱟᱱᱟ ᱫᱩᱭ ᱦᱟᱡᱽᱡᱟᱨ ᱛᱤᱱᱟᱹᱜ ᱮᱠᱠᱤᱥ ᱠᱷᱚᱡ ᱚᱱᱟ ᱫᱚ ᱥᱤᱥᱤ ᱚᱱᱟ ᱥᱤᱥᱴᱮᱢ ᱢᱟᱱᱮ ᱪᱟᱹᱞᱩᱣ ᱠᱟᱱᱟ ᱟᱞᱮ ᱥᱮᱫ ᱫᱚ᱾
ᱚ ᱟᱪᱪᱷᱟ ᱟᱪᱪᱷᱟ᱾ ᱚᱸᱰᱮ ᱥᱮᱱ ᱫᱚ ᱦᱟᱸᱜ ᱚᱱᱠᱟ ᱞᱮᱠᱟ ᱫᱚᱻ ᱢᱟᱱᱮ ᱫᱟᱜ ᱨᱮᱱᱟᱜ ᱛᱚ ᱜᱚᱝᱠᱮ ᱮᱠᱫᱚᱢ ᱦᱳᱭ ᱡᱟᱹᱥᱛᱤ ᱜᱮ ᱮᱴᱠᱮᱴᱚᱬᱮ ᱢᱮᱱᱟᱜ ᱟᱠᱟᱫᱟ, ᱟᱨ ᱛᱟᱦᱞᱮ ᱚᱱᱟ ᱠᱚᱫᱚ ᱦᱟᱸᱜ ᱵᱟᱭ ᱧᱮᱞᱚᱜ ᱟᱞᱮ ᱥᱮᱫ ᱫᱚ᱾ ᱦᱮᱸ ᱡᱟᱦᱟᱸ ᱵᱮᱱ ᱞᱟᱹᱭ ᱠᱮᱫ ᱮᱸ ᱥᱳᱞᱟᱨ ᱥᱤᱥᱴᱮᱢ ᱫᱚ ᱥᱳᱞᱟᱨ ᱥᱤᱥᱴᱮᱢ ᱫᱚ ᱛᱮ ᱮ ᱥᱳᱞᱟᱨ ᱨᱮᱱᱟᱜ ᱫᱚ ᱦᱟᱜ ᱚᱱᱟ ᱟᱹᱛᱩ ᱨᱮ ᱵᱟᱨᱭᱟ ᱥᱮ ᱯᱮᱭᱟ ᱞᱟᱭᱤᱴ ᱢᱮᱱᱟᱜ ᱟᱠᱟᱫᱟ ᱠᱤᱱᱛᱩ ᱫᱟᱜ
ᱚᱸᱻ᱾ ᱚᱱᱟ ᱫᱟᱜ ᱵᱟᱝ ᱛᱟᱦᱮᱱ ᱠᱷᱟᱱ ᱫᱚ ᱟᱹᱰᱤ ᱢᱩᱥᱠᱤᱞ ᱪᱮᱫᱟᱜ ᱥᱮ ᱫᱟᱜ ᱫᱚ ᱠᱤᱨᱤᱧ ᱛᱚ ᱵᱟᱝ ᱡᱟᱹᱨᱩᱲ ᱠᱟᱱᱟ ᱚᱱᱟ ᱫᱚ ᱟᱢ ᱡᱩᱫᱤ ᱚᱱᱟ ᱞᱮᱠᱟ ᱵᱮᱵᱚᱥᱛᱟ ᱛᱟᱦᱮᱸ ᱞᱮᱱ ᱠᱷᱟᱡ ᱚᱱᱟ ᱫᱟᱜ ᱛᱤᱱᱟᱹᱢ ᱚᱰᱳᱠ ᱥᱮ ᱛᱤᱱᱟᱹᱢ ᱤᱭᱩᱥᱟ ᱚᱱᱟ ᱛᱚ ᱵᱟᱝ ᱪᱟᱵᱟᱜᱼᱟ ᱛᱚ᱾
ᱵᱟᱭ ᱪᱟᱵᱟ ᱵᱟᱭ
ᱦᱮᱸ ᱛᱚ ᱡᱮᱞᱮᱠᱟ ᱢᱟᱱᱮ ᱢᱮᱱ ᱠᱮᱫᱟ ᱡᱮ ᱮᱴᱟᱜ ᱦᱚᱲ ᱯᱟᱨᱥᱚᱱᱟᱞ ᱛᱮᱠᱚ ᱟ ᱢᱟᱱᱮ ᱵᱮᱱᱟᱣ ᱠᱚᱫᱟ ᱚᱸᱰᱮ ᱠᱷᱚᱡ ᱢᱟᱱᱮ ᱟᱸ ᱚᱸᱰᱮ ᱠᱷᱚᱡ ᱡᱮ ᱟᱢ ᱟᱹᱜᱩᱭᱟ ᱚᱱᱠᱟ ᱵᱟᱠᱚ ᱮᱢ ᱪᱩᱜᱼᱟ?
ᱟᱫᱚ ᱮᱢ ᱫᱚᱠᱚ ᱮᱢᱚᱜᱮᱭᱟ ᱟᱠᱷᱟᱱ ᱟᱫᱚ ᱥᱟᱵ ᱠᱟᱜ ᱵᱤᱱ ᱡᱩᱫᱤ ᱟᱹᱵᱤᱱ ᱟᱭᱢᱟ ᱜᱮ ᱪᱟᱥ ᱛᱟᱦᱮᱱ ᱛᱟᱵᱤᱱᱟ ᱛᱟᱦᱚᱞᱮ ᱚᱱᱠᱟ ᱞᱮᱠᱟ ᱫᱚᱦᱟᱸ ᱵᱟᱝᱠᱚ ᱮᱢᱚᱜᱼᱟ᱾ ᱮᱸ ᱠᱟᱨᱚᱱ ᱫᱚ ᱦᱩᱭᱩᱜ ᱠᱟᱱᱟ ᱚᱠᱟ ᱞᱮᱠᱟ ᱫᱟᱜ ᱦᱟᱸᱜ ᱮ ᱵᱟᱝ ᱧᱟᱢ ᱞᱮᱱᱠᱷᱟᱱ ᱫᱚ ᱦᱟᱸᱜ ᱟᱭᱟᱜ ᱚᱲᱟᱜ ᱨᱮᱦᱚᱸ ᱮᱴᱠᱮᱴᱚᱬᱮ ᱠᱚ ᱡᱩᱫᱤ ᱦᱩᱭᱩᱜ ᱛᱟᱭ ᱠᱷᱟᱱ᱾ ᱛᱟᱦᱚᱞᱮ ᱩᱱᱤ ᱛᱚ ᱦᱟᱸᱜ ᱵᱟᱭ ᱮᱢᱟ ᱵᱤᱱᱟᱭ ᱥᱮ᱾ ᱟᱨ ᱟᱭ ᱦᱚᱸ ᱚᱱᱠᱟ ᱞᱮᱠᱟ ᱫᱚ ᱠᱟᱹᱴᱤᱡ ᱛᱚ ᱦᱟᱸᱜ ᱡᱮᱦᱮᱛᱩ ᱢᱮᱱᱟᱜ ᱟᱠᱟᱜ ᱛᱟᱭᱟ ᱫᱟᱜ ᱨᱮᱱᱟᱜ ᱵᱮᱵᱚᱥᱛᱷᱟ ᱟᱡ ᱢᱟᱭ ᱪᱟᱥ ᱜᱮ ᱦᱟᱸᱜ ᱤᱱᱠᱟᱹ ᱫᱚ ᱚᱲᱟᱜ ᱨᱮ ᱡᱚᱢ ᱞᱮᱠᱟ ᱫᱚ᱾
ᱩᱸᱻ᱾
ᱟᱵᱮᱱ ᱵᱮᱱ ᱪᱟᱥ ᱠᱟᱜ ᱠᱷᱟᱱ ᱫᱚ ᱵᱟᱭ ᱮᱢᱚᱜ ᱜᱮᱭᱟ ᱦᱟᱸᱜ᱾
ᱟᱪᱪᱷᱟ ᱢᱟᱱᱮ ᱱᱚᱝᱠᱟ ᱱᱚᱝᱠᱟ ᱵᱩᱡᱷᱟᱹᱜ ᱠᱟᱱᱟ ᱡᱮᱻ ᱪᱮᱜ ᱠᱚ ᱢᱮᱛᱟᱜᱼᱟ ᱫᱟᱜ ᱫᱚ ᱟᱻ ᱢᱟᱱᱮ ᱟᱢ ᱰᱷᱤᱨᱮᱢ ᱤᱫᱤᱭᱟ ᱛᱚ ᱚᱸᱰᱮ ᱟᱫᱷᱤᱜᱼᱟ᱾ ᱚᱱᱠᱟ ᱢᱟᱱᱮ ᱵᱩᱡ ᱱᱚᱜ ᱦᱮᱱᱟᱜᱼᱟ ᱾ ᱛᱚ ᱟᱞᱮ ᱥᱮᱢᱟ ᱚᱱᱠᱟ ᱵᱟᱝ ᱟᱞᱮ ᱥᱮ ᱨᱮ ᱱᱚᱝᱠᱟ ᱦᱚᱲ ᱠᱚ ᱢᱮᱱᱟ ᱡᱮ ᱛᱤᱱᱟᱹᱜ ᱮᱢ ᱵᱮᱵᱚᱦᱟᱨ ᱫᱟᱲᱮᱭᱟᱜᱼᱟ ᱩᱱᱟᱹᱜ ᱜᱮ ᱢᱚᱡᱽ, ᱢᱟᱱᱮ ᱫᱟᱜ ᱮᱠᱫᱚᱢ
ᱤᱭᱟᱹ ᱱᱟᱯᱟᱭ ᱜᱮᱵᱮᱱ ᱞᱟᱹᱭ ᱠᱮᱫᱟ ᱛᱚ ᱟᱞᱮ ᱥᱮᱱ ᱛᱚ ᱦᱟᱸᱜ ᱚᱱᱟ ᱵᱟᱞᱤᱧ ᱞᱟᱹᱭ ᱠᱟᱜ ᱛᱟ ᱢᱟᱦᱟ ᱩᱱᱟᱹᱜ ᱛᱟᱨ ᱫᱚ ᱵᱟᱹᱱᱩᱜ ᱟᱠᱟᱫᱟ ᱦᱟᱸᱜ ᱦᱳᱭ ᱥᱮ ᱟᱫᱚ ᱟᱭᱟᱜ ᱟᱵᱚ ᱢᱟᱱᱮ ᱮᱱᱢᱤ ᱛᱮᱢᱟ ᱟᱛᱳ ᱴᱚᱞᱟ ᱨᱮᱱ ᱟᱛᱳ ᱨᱮᱱ
ᱼᱼ
ᱛᱩᱯᱩᱱ ᱛᱮ ᱱᱚᱣᱟ ᱫᱟᱜ ᱡᱟᱦᱟᱸ ᱚᱲᱟᱜ ᱨᱮᱵᱚᱱ ᱵᱮᱣ ᱵᱮᱣᱦᱟᱨᱮᱫ ᱫᱚ
ᱦᱮᱸᱻ
ᱚᱱᱟ ᱠᱚᱢᱟᱠᱚ ᱤᱫᱤᱭᱮ ᱜᱮ ᱚᱱᱟ ᱠᱷᱟᱹᱛᱤᱨ ᱛᱮ ᱩᱱᱤᱭᱟᱜᱚ ᱠᱳᱱᱳ ᱮᱸ ᱟᱯᱚᱛᱛᱤ ᱵᱟᱹᱱᱩᱜ ᱟᱠᱟᱫ ᱛᱟᱭᱟ ᱥᱮ ᱤᱫᱤᱭᱮᱫ ᱜᱮᱭᱟ ᱠᱚ ᱟᱫᱚ ᱚᱱᱟ ᱞᱟᱹᱭᱛᱮ ᱟᱨᱚ ᱡᱩᱫᱤ ᱵᱤᱱ ᱪᱟᱥ ᱛᱟᱭᱟ ᱠᱷᱟᱱ ᱫᱚ ᱟᱨ ᱫᱟᱜ ᱢᱟ ᱫᱚᱢᱮ ᱪᱮᱛᱟᱱ ᱨᱮᱢᱟ ᱵᱟᱹᱱᱩᱜ ᱠᱟᱜ ᱦᱟᱸᱜ ᱱᱚᱜᱼᱚᱭ ᱵᱟᱹᱭᱥᱟᱹᱠᱷ ᱪᱟᱹᱛ ᱵᱟᱹᱭᱥᱟᱹᱠᱷ ᱫᱤᱱ ᱢᱟᱦᱟᱜ ᱚᱱᱟ ᱦᱚᱸ ᱢᱟᱱᱮ ᱠᱟᱹᱴᱤᱡ ᱥᱮᱛᱮ ᱧᱚᱜ ᱛᱮ ᱟᱹᱵᱤᱱ ᱛᱟᱸᱜᱤ ᱞᱟᱜᱟᱣ ᱵᱤᱱᱟ ᱚᱳᱭᱮᱴ ᱞᱟᱜᱟᱣ ᱵᱤᱱᱟ ᱟᱫᱚ ᱚᱱᱠᱟ ᱞᱮᱠᱟ ᱛᱮ ᱟᱭᱟᱜ ᱦᱚᱸᱛᱚ ᱢᱤᱫᱴᱟᱝ‌ ᱵᱚᱛᱚᱨ ᱢᱮ